ᱦᱮᱸ ᱜᱚᱝᱠᱮ ᱟᱹᱞᱤᱧᱟᱜ ᱟᱲᱟᱝ ᱪᱮᱫ ᱞᱮᱠᱟ ᱟᱸᱡᱚᱢ ᱚᱜ ᱠᱟᱱᱟ
ᱦᱮᱸ ᱜᱚᱝᱠᱮ ᱱᱟᱯᱟᱭ ᱜᱮ ᱟᱸᱡᱚᱢ ᱚᱜ ᱠᱟᱱᱟ
ᱱᱟᱯᱟᱭ ᱜᱮ ᱟᱸᱡᱚᱢᱚᱜ ᱠᱟᱱ ᱠᱷᱟᱱ ᱫᱚ ᱛᱚᱵᱮ ᱱᱚᱝᱠᱟ ᱜᱮ ᱟᱸᱡᱚᱢ ᱞᱮᱱᱠᱷᱟᱱ ᱢᱩᱪᱟᱹᱫ ᱫᱷᱟᱹᱨᱤᱡ ᱜᱮ ᱱᱟᱯᱟᱭ ᱦᱩᱭᱩᱜᱼᱟ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ ᱛᱚᱵᱮ ᱱᱮᱛᱟᱨ ᱱᱤᱛᱚᱜ ᱵᱮᱞᱟ ᱥᱚᱢᱚᱭ
ᱦᱮᱸ ᱱᱤᱛᱚᱜ ᱵᱮᱲᱟ ᱥᱚᱢᱚᱭ ᱪᱮᱫ ᱦᱚᱸ ᱵᱟᱝ-ᱟ ᱠᱷᱟᱹᱞᱤ ᱫᱩᱲᱩᱵ ᱵᱟᱲᱟ ᱠᱟᱹᱢᱤ ᱜᱮ ᱵᱟᱹᱫᱽ ᱠᱟᱹᱢᱤ ᱠᱚᱢᱟ ᱟᱣᱨᱤ ᱮᱦᱚᱵᱚᱜᱼᱟ ᱛᱟᱵᱚᱱ
ᱟᱪᱪᱷᱟ ᱱᱚᱜᱼᱚᱭ ᱟᱞᱤᱧ ᱦᱚᱸ ᱱᱚᱜᱼᱚᱭ ᱡᱟᱦᱟᱱᱟᱜ ᱫᱚ ᱵᱟᱝ ᱪᱮᱠᱟ ᱦᱤᱡᱩᱜ ᱠᱟᱱᱟ ᱠᱷᱟᱹᱞᱤ ᱫᱩᱲᱩᱵ ᱵᱟᱲᱟᱭ ᱛᱮᱜᱮ ᱫᱤᱱ ᱫᱚ ᱯᱟᱨᱚᱢ ᱦᱩᱭᱩᱜ ᱠᱟᱱᱟ ᱛᱤᱦᱤᱧ ᱫᱚ ᱟᱴᱷᱣᱟᱨ ᱦᱚᱸ ᱟᱴᱷᱣᱟᱨ ᱠᱟᱱᱟ ᱢᱮᱛᱟᱜ ᱢᱮ ᱵᱟᱝ ᱪᱮᱫ ᱮᱢ ᱪᱤᱠᱟᱭᱟ ᱱᱤᱛᱚᱜ ᱫᱚ ᱥᱮ ᱡᱟᱦᱟᱱᱟᱜ ᱦᱚᱸ ᱠᱟᱹᱢᱤ ᱫᱚ ᱵᱟᱹᱱᱩᱜᱼᱟ ᱟᱫᱚ ᱱᱮᱛᱟᱨ ᱢᱟ ᱱᱚᱜᱼᱚᱭ ᱩᱞ ᱵᱤᱞᱤ ᱠᱚᱦᱚᱸ ᱵᱟᱹᱭ ᱵᱟᱹᱭ ᱛᱮ ᱪᱟᱵᱟᱜ ᱥᱮᱫ ᱪᱟᱞᱟᱣ ᱠᱟᱱᱟ ᱟᱨ ᱥᱚ ᱵᱤᱞᱤ ᱠᱷᱤᱡᱩᱨ ᱵᱤᱞᱤ ᱠᱚᱢᱟ ᱟᱞᱮ ᱥᱮᱫ ᱢᱟ ᱟᱹᱰᱤ ᱜᱟᱱ ᱱᱚᱜᱼᱚᱭ ᱱᱮᱛᱟᱨ ᱢᱟ ᱢᱮᱱᱟᱜ ᱟᱠᱟᱫ ᱧᱩᱨᱩᱜ ᱠᱟᱱᱟ ᱱᱟ ᱜᱟᱰᱟ ᱟᱲᱮ ᱟᱲᱮ ᱠᱚᱛᱮ ᱟᱪᱪᱷᱟ ᱟᱯᱮ ᱥᱮᱫ ᱚᱱᱛᱮ ᱥᱚ ᱵᱤᱞᱤ ᱠᱷᱤᱡᱩᱨ ᱵᱤᱞᱤ ᱠᱚᱫᱚ ᱢᱮᱱᱟᱜ ᱟ ᱥᱮ ᱵᱟᱹᱱᱩᱜᱼᱟ
ᱱᱚᱛᱮ ᱦᱚᱸ ᱢᱮᱱᱟᱜ ᱜᱮᱭᱟ ᱦᱮᱸᱥᱮ ᱥᱚ ᱵᱤᱞᱤ ᱡᱚᱛᱚᱣᱟᱜ ᱜᱮ ᱢᱮᱱᱟᱜ ᱜᱮᱭᱟ ᱞᱮᱠᱤᱱ ᱪᱟᱵᱟᱭ ᱮᱱᱟ ᱯᱟᱞᱮ ᱱᱤᱭᱟᱹ ᱵᱟᱨᱥᱤᱧ ᱫᱚ ᱛᱚ ᱠᱷᱟᱹᱞᱤ ᱜᱷᱟᱱᱴᱟᱲ ᱱᱟᱦ ᱢᱮᱱᱟᱜᱼᱟ ᱜᱷᱟᱱᱴᱟᱲ ᱵᱤᱞᱤ ᱩᱞ ᱵᱤᱞᱤ ᱠᱚ ᱠᱟᱹᱴᱤᱜ ᱟᱰᱤ ᱟᱫᱷᱮᱠ ᱟᱫᱷᱮᱠ ᱫᱟᱨᱮ ᱠᱚᱨᱮ ᱢᱮᱱᱟᱜᱼᱟ ᱟᱨ ᱵᱟᱠᱷᱟᱱ ᱫᱚ ᱪᱟᱵᱟ ᱤᱫᱤᱭ ᱟᱠᱟᱱᱟ ᱦᱮᱸ ᱥᱮ
ᱦᱮᱸ ᱟᱫᱚ ᱱᱚᱜᱼᱚᱭ ᱟᱞᱮ ᱥᱮᱫ ᱫᱚ
ᱜᱷᱟᱱᱴᱟᱲ ᱵᱤᱞᱤ ᱜᱮ ᱱᱟᱦᱟᱜ ᱱᱤᱛᱚᱜ ᱢᱟ ᱥᱟᱹᱨᱫᱤᱭ ᱟᱠᱟᱱᱟ ᱱᱟᱦᱟᱜ ᱦᱮᱸᱥᱮ
ᱟᱪᱪᱷᱟ ᱱᱚᱜᱼᱚᱭ ᱟᱞᱮ ᱥᱮᱫ ᱦᱚᱸ ᱱᱚᱜᱼᱚᱭ ᱠᱷᱟᱱᱴᱟᱲ ᱵᱤᱞᱤ ᱠᱚᱫᱚ ᱥᱟᱹᱨᱫᱤ ᱵᱟᱲᱟ ᱟᱠᱟᱱᱟ ᱱᱤᱛᱚᱜ ᱫᱚ ᱟᱨ ᱦᱩᱞ ᱵᱤᱞᱤ ᱦᱚᱸ ᱢᱤᱫ ᱛᱟᱲᱟᱠ ᱟᱹᱰᱤ ᱠᱟᱡᱟᱠ ᱵᱚᱞᱮ ᱵᱤᱞᱤᱜ ᱠᱟᱱ ᱛᱟᱦᱮᱱᱟ ᱱᱮᱛᱟᱨ ᱫᱚ ᱚᱱᱮ ᱠᱚᱢ ᱱᱟ ᱟ. ᱰᱤ ᱡᱟᱹᱥᱛᱤ ᱜᱤ ᱢᱮᱛᱟᱜ ᱢᱮ ᱢᱤᱫ ᱵᱟᱨ ᱫᱚ ᱢᱮᱱᱟᱜ ᱜᱮᱭᱟ ᱫᱟᱨᱮ ᱫᱟᱨᱮ ᱠᱚᱛᱮ ᱫᱚ ᱟᱫᱚᱢ ᱟᱫᱚᱢ ᱟᱜ ᱫᱟᱨᱮ ᱫᱚ ᱛᱟᱭᱱᱚᱢ ᱛᱟᱭᱱᱚᱢ ᱵᱤᱞᱤᱜ-ᱟ ᱟᱫᱚ ᱚᱱᱟ ᱠᱚ ᱫᱟᱨᱮ ᱫᱚ ᱦᱟᱸᱜ ᱢᱮᱱᱟᱜ ᱜᱮᱭᱟ ᱟᱨ ᱡᱮᱥᱛ ᱪᱤᱠᱟ. ᱭ ᱛᱮᱫᱚ ᱦᱟᱸᱜ ᱠᱟ. ᱢᱤ ᱪᱟᱵᱟᱜ ᱞᱮᱠᱟᱜ ᱜᱮ ᱪᱟᱞᱟᱣ ᱱᱟ ᱱᱤᱛᱚᱜ ᱫᱚ ᱩᱞ ᱵᱤᱞᱤ ᱠᱚᱫᱚ ᱦᱟᱸᱜ ᱱᱤᱛᱚᱜ ᱫᱚ ᱠᱷᱤᱡᱩᱨ ᱵᱤᱞᱤ ᱠᱟᱱᱟ ᱟᱨ ᱚ ᱵᱤᱞᱤ ᱠᱚ ᱟᱨ ᱠᱷᱟᱱᱴᱟᱲ ᱜᱮ ᱦᱟᱸᱜ ᱡᱟᱹᱥᱛᱤ ᱫᱚ ᱟᱪᱪᱷᱟ ᱚᱱᱛᱮ ᱠᱷᱤᱡᱩᱨ ᱵᱤᱞᱤ ᱠᱚᱫᱚ ᱢᱮᱱᱟᱜ-ᱟ ᱥᱮ ᱵᱟᱝ ᱟᱯᱮ ᱥᱮᱫ ᱫᱚ
ᱠᱷᱤᱡᱩᱨ ᱵᱤᱞᱤ ᱠᱚ ᱞᱟᱹᱭ ᱞᱮᱠᱷᱟᱱ ᱫᱚ ᱱᱮᱜ-ᱮ ᱱᱟᱦ ᱪᱟᱵᱟ ᱤᱫᱤ ᱜᱚᱫ ᱟᱠᱟᱱᱟ ᱱᱟᱦ ᱯᱟᱞᱮᱫ ᱪᱮᱫᱟᱜ ᱟᱹᱰᱤ ᱞᱟᱦᱟ ᱠᱷᱚᱱ ᱫᱷᱟᱨᱟ ᱠᱷᱚᱱ ᱫᱚ ᱵᱤᱞᱤᱜ ᱜᱮᱱ ᱛᱟᱦᱮᱱ ᱛᱚ ᱚᱱᱟ
ᱮᱻ ᱯᱟᱨᱚᱢᱮᱱ ᱢᱟᱹᱦᱱᱟᱹ ᱠᱷᱚᱱ ᱯᱟᱞᱮᱫ ᱵᱤᱞᱤᱜ ᱠᱟᱱ ᱛᱟᱦᱮᱱ ᱛᱚ ᱱᱤᱭᱟᱹ ᱢᱟᱹᱦᱱᱟᱹ ᱤᱱᱟᱹ ᱨᱟᱡᱟ ᱥᱟᱞᱟ ᱫᱷᱟᱹᱨᱤᱡ ᱛᱟᱦᱮᱱᱟ ᱦᱟᱱᱛᱮ ᱫᱚ ᱢᱩᱪᱟᱹᱫ ᱤᱫᱤ ᱭᱮᱱᱛᱮ ᱫᱚ ᱧᱩᱨ ᱪᱟᱵᱟ ᱤᱫᱤᱜ-ᱟ
ᱦᱩᱸ
ᱦᱮᱸ ᱥᱮ
ᱱᱚᱝᱠᱟ ᱜᱤ ᱱᱚᱜ-ᱚᱭ ᱟᱞᱮ ᱥᱮᱫ ᱦᱚᱸ ᱱᱤᱛᱚᱜ ᱫᱚ ᱦᱮᱸ ᱨᱚᱲ ᱢᱮ
ᱦᱮᱸ ᱜᱚᱝᱠᱮ ᱚᱱᱛᱮ ᱟᱨ ᱵᱟᱹᱫᱽ ᱠᱟᱹᱢᱤ ᱠᱚ ᱛᱤᱱᱟᱹᱜ ᱡᱤᱞᱤᱧ-ᱟ ᱫᱟᱜ ᱡᱟᱹᱯᱩᱫ ᱠᱚ
ᱫᱟᱜ ᱡᱟᱹᱯᱩᱫ ᱠᱚᱢᱟ ᱱᱚᱜᱼᱚᱭ ᱱᱤᱛᱚᱜ ᱢᱟ ᱟᱹᱣᱨᱤ ᱫᱟᱜ-ᱟᱭ ᱢᱮᱛᱟᱜ ᱢᱮ ᱦᱚᱞᱟ ᱢᱟᱫᱷᱮᱨ ᱨᱮ ᱥᱮ ᱫᱟᱜ ᱵᱟᱲᱟ ᱞᱮᱫᱼᱟ ᱟᱫᱚ ᱛᱤᱦᱤᱧ ᱫᱚ ᱮᱠᱟᱞ ᱜᱮ ᱟᱹᱣᱨᱤᱭ ᱫᱟᱜᱼᱟ ᱟᱫᱚ ᱨᱤᱢᱤᱞ ᱨᱤᱢᱤᱞ ᱵᱩᱡᱷᱟᱹᱜ ᱠᱟᱱᱟ ᱦᱚᱭ ᱦᱚᱸᱭ ᱦᱚᱭ ᱮᱫᱟ ᱟᱫᱚ ᱱᱚᱜᱼᱚᱭ ᱫᱟᱜ ᱫᱚ ᱳᱠᱳᱨ ᱟᱹᱣᱨᱤ ᱦᱤᱡᱩᱜᱼᱟ ᱱᱤᱛ ᱦᱟᱹᱵᱤᱡ ᱛᱮᱫᱚ ᱟᱯᱮ ᱥᱮᱫ ᱫᱚ ᱪᱮᱫ ᱞᱮᱠᱟ
ᱦᱮᱸ ᱱᱚᱛᱮ ᱫᱚᱢᱮ ᱜᱮ ᱫᱟᱜ ᱮᱫ ᱛᱚ ᱩᱱᱛᱨᱤᱥ ᱛᱟᱨᱤᱠᱷ ᱦᱤᱞᱳᱜ ᱠᱷᱚᱱ ᱡᱟᱦᱟᱱᱟᱜ ᱞᱟᱜᱟᱛᱟᱨ ᱨᱮ ᱫᱟᱜ ᱠᱟᱜ ᱱᱟᱦ ᱦᱮᱸᱥᱮ ᱛᱚ ᱦᱩᱞ ᱢᱟᱦᱟ ᱦᱤᱞᱳᱜ ᱠᱷᱚᱱ ᱱᱟᱦ ᱦᱩᱞ ᱢᱟᱦᱟ ᱛᱤᱥ ᱛᱤᱥ ᱡᱩᱱ ᱠᱷᱚᱱ ᱤᱱᱟᱹ ᱦᱤᱞᱳᱜ ᱠᱷᱚᱱ ᱱᱟᱦ ᱞᱟᱜᱟᱛᱟᱨᱮ ᱫᱟᱜ ᱛᱮᱦᱮᱧ ᱫᱷᱟᱹᱨᱤᱡ ᱛᱮ ᱟᱹᱣᱨᱤ ᱛᱷᱤᱨ ᱜᱮᱭᱟ ᱦᱮᱸ ᱥᱮ
ᱟᱪᱪᱷᱟ ᱟᱫᱚ ᱱᱚᱜᱼᱚᱭ ᱟᱞᱮ ᱥᱮᱫ ᱫᱚ ᱦᱮᱸ ᱨᱚᱲ ᱢᱮ
ᱠᱟᱹᱴᱤᱡ ᱠᱟᱹᱴᱤᱡ ᱥᱤᱛᱩᱝ ᱧᱚᱜᱼᱟ ᱛᱚ ᱫᱷᱤᱱᱟᱹᱝ ᱛᱮᱫᱚ ᱱᱟᱦ ᱦᱮᱡ ᱫᱟᱲᱮᱭᱟᱜ ᱜᱮᱪᱚ ᱱᱟᱦ ᱦᱮᱸᱥᱮ ᱢᱟᱱᱮ ᱫᱚᱢᱮ ᱜᱤ ᱥᱤᱛᱩᱝ ᱟᱠᱟᱫᱟᱭ ᱟᱨ ᱨᱤᱢᱤᱞ ᱦᱚᱸ ᱫᱚᱢᱮ ᱜᱮ ᱨᱤᱢᱤᱞ ᱟᱠᱟᱫᱟᱭ ᱱᱟᱦ ᱨᱤᱢᱤᱞ ᱮᱜᱼᱟᱭ ᱥᱤᱛᱩᱝ ᱮᱜᱼᱟᱭ ᱦᱮᱸᱥᱮ ᱚᱱᱮ ᱚᱱᱠᱟ ᱫᱷᱟᱨᱟ ᱟᱠᱟᱫᱟᱭ
ᱦᱮᱸ ᱟᱫᱚ ᱱᱚᱜᱼᱚᱭ ᱟᱞᱮ ᱥᱮᱫ ᱫᱚ ᱱᱟᱜ ᱨᱤᱢᱤᱞ ᱠᱚ ᱫᱚ ᱦᱟᱸᱜ ᱮᱠᱟᱞᱮ ᱨᱤᱢᱤᱞ ᱟᱠᱟᱜ ᱜᱮᱭᱟ ᱟᱫᱚ ᱫᱟᱜ ᱫᱚ ᱟᱭᱢᱟ ᱫᱤᱱ ᱠᱷᱚᱱᱚᱜ ᱜᱮ ᱟᱹᱣᱨᱤ ᱫᱟᱜ-ᱟ ᱟᱫᱚ ᱢᱮᱛᱟᱢ ᱢᱮᱧ ᱧᱤᱫᱟᱹ ᱦᱟᱸᱜ ᱛᱷᱚᱲᱟ ᱛᱷᱚᱲᱟ ᱴᱤᱯᱤᱠ ᱴᱟᱯᱟᱠ ᱜᱮ ᱫᱟᱜ ᱵᱟᱲᱟ ᱞᱮᱜᱟ ᱟᱫᱚ ᱚᱱᱟ ᱡᱟᱦᱟᱸ ᱤᱭᱟᱹ ᱫᱚ ᱵᱟᱝ ᱯᱟᱲᱟᱣ ᱞᱮᱱᱟ ᱥᱮ ᱚᱱᱠᱟ ᱵᱟᱝ ᱞᱚᱦᱚᱫ ᱵᱟᱲᱟ ᱞᱮᱱᱟ ᱚᱛ ᱠᱚ ᱵᱟᱝ ᱰᱩᱵᱟᱹᱣ ᱞᱮᱱᱟ ᱟᱫᱚ ᱞᱟᱦᱟ ᱧᱚᱜ ᱫᱟᱜ ᱞᱮ ᱟᱫᱚᱢ ᱟᱫᱚᱢ ᱦᱚᱲ ᱫᱚ ᱢᱮᱛᱟᱜᱟ ᱢᱮ ᱦᱩᱲᱩ ᱨᱚᱦᱚᱭ ᱱᱟ ᱟᱯᱮ ᱥᱮᱫ ᱛᱤᱥ ᱨᱚᱭ ᱠᱚᱫᱚ ᱮᱦᱚᱵ ᱵᱟᱲᱟ ᱠᱟᱱᱟ ᱥᱮ ᱵᱟᱠᱚ ᱮᱦᱚᱵ ᱵᱟᱲᱟ ᱠᱟᱱᱟ
ᱦᱮᱸ ᱱᱚ ᱛᱮ ᱫᱚ ᱟᱹᱣᱨᱤ ᱜᱮ ᱟᱹᱣᱨᱤ ᱠᱚ ᱮᱛᱚᱵ ᱵᱟᱲᱟ ᱠᱟᱫᱟ ᱪᱮᱫᱟᱜ ᱥᱮ ᱛᱚᱲᱟ ᱜᱤᱰᱤ ᱠᱚ ᱟᱹᱰᱤ ᱛᱟᱭᱚᱢ ᱛᱮᱠᱚ ᱜᱤᱰᱤᱭᱟ ᱟᱠᱟᱫᱼᱟ ᱥᱮ
ᱛᱚ ᱤᱱᱟᱹ ᱛᱮ ᱞᱟᱹᱭᱮᱫᱼᱟ ᱠᱟᱹᱴᱤᱡ ᱠᱚ ᱛᱟᱭᱚᱢ ᱧᱚᱜᱼᱟ ᱱᱟᱜ ᱯᱟᱞᱮ ᱦᱟᱜ ᱦᱮᱸ ᱥᱮ ᱛᱚ ᱵᱟᱹᱫᱽ ᱠᱚᱨᱮ ᱫᱟᱜ ᱠᱚ ᱯᱮᱨᱮᱡ ᱧᱚᱜ ᱟᱠᱟᱱ ᱜᱮᱭᱟ ᱱᱮᱜ-ᱮ ᱫᱟᱜ ᱠᱮᱫ ᱛᱮ ᱱᱟᱦᱟᱜ ᱛᱚ ᱠᱟᱹᱴᱤᱡ ᱛᱟᱭᱚᱢ ᱧᱚᱜᱚᱜᱼᱟ ᱠᱟᱹᱢᱤ ᱠᱚᱫᱚ ᱱᱚᱛᱮ ᱫᱚ ᱞᱟᱹᱭ ᱞᱮᱠᱷᱟᱡ ᱫᱚ
ᱦᱩᱸ ᱱᱚᱜᱼᱚᱭ ᱟᱞᱮ ᱥᱮᱫ ᱦᱚᱸ ᱚᱱᱠᱟ ᱜᱮ ᱦᱟᱸᱜ ᱛᱟᱭᱱᱚᱢ ᱫᱚ ᱢᱮ ᱱᱤᱛᱚᱜ ᱫᱚᱠᱚ ᱤᱭᱟᱹ ᱫᱚ ᱤᱭᱟᱹ ᱵᱟᱲᱟᱣ ᱠᱟᱱᱟ ᱢᱮᱛᱟᱜ ᱢᱮ ᱞᱟᱹᱴᱩ ᱛᱩ ᱵᱟᱲᱟᱣ ᱟᱠᱟᱱᱟ ᱜᱟᱹᱪᱷᱤ ᱠᱚᱫᱚ ᱟᱫᱚ ᱮᱱᱚ ᱛᱮᱫ ᱫᱟᱜ ᱜᱮ ᱵᱟᱭ ᱫᱟᱜᱽ ᱠᱷᱟᱡ ᱫᱚ ᱪᱤᱠᱟ ᱛᱮᱢ ᱨᱚᱦᱚᱭᱟ ᱟᱫᱚ ᱚᱱᱟᱛᱮ ᱛᱤᱱᱟᱹᱜ ᱦᱚᱸ ᱚᱱᱟ ᱠᱩᱧ ᱠᱚᱨᱮ ᱠᱚ ᱫᱟᱢ ᱨᱟᱠᱟᱵ ᱫᱟᱲᱮᱭᱟᱜᱼᱟ ᱛᱮᱢ ᱨᱚᱦᱚᱭᱟ ᱟᱫᱚ ᱚᱱᱟ ᱤᱭᱟᱹᱛᱮ ᱮᱦᱚᱵ ᱠᱟᱫᱟ ᱱᱤᱛᱚᱜ ᱫᱚ ᱠᱟᱹᱢᱤ ᱫᱚ ᱠᱷᱟᱹᱞᱤ ᱠᱚ ᱮᱦᱚᱵ ᱵᱟᱲᱟᱣ ᱠᱟᱫᱟ ᱞᱟᱦᱟ ᱞᱟᱦᱟ ᱚᱠᱚᱭ ᱠᱚ ᱦᱟᱸᱜ ᱰᱩᱵᱟᱹ ᱰᱩᱵᱟᱹ ᱠᱷᱮᱛ ᱢᱮᱱᱟᱜ ᱛᱟᱠᱚᱣᱟ ᱩᱱᱠᱩ ᱠᱚᱫᱚ ᱠᱚ ᱨᱚᱦᱚᱭ ᱛᱟᱵ ᱵᱟᱲᱟ ᱠᱮᱫᱟ ᱵᱟᱨᱭᱟ ᱯᱮᱭᱟ ᱜᱟᱱ ᱫᱚ ᱟᱫᱚ ᱡᱚᱛᱚ ᱦᱚᱲ ᱫᱚ ᱦᱟᱸᱜ ᱟᱹᱣᱨᱤ ᱞᱮ ᱮᱦᱚᱵ ᱵᱟᱲᱟᱜᱼᱟ
ᱟᱪᱪᱷᱟ ᱟᱪᱪᱷᱟ ᱦᱮᱸ ᱦᱮᱸ ᱦᱮᱸ ᱚᱫᱫᱷᱮᱠ ᱟᱛᱩ ᱠᱚᱫᱚ ᱱᱚᱛᱮ ᱫᱚᱠᱚ ᱮᱦᱚᱵ ᱛᱮᱠᱚ ᱞᱟᱦᱟ ᱤᱫᱤ ᱠᱮᱜᱼᱟ ᱚᱱᱛᱮ ᱫᱚ ᱢᱟᱱᱮ ᱪᱟᱵᱟ ᱤᱫᱤᱟᱠᱟᱫ ᱠᱚ ᱦᱮᱸᱥᱮ ᱞᱟᱦᱟ ᱠᱚᱨᱮ ᱱᱟᱜ ᱠᱚ ᱜᱤᱰᱤ ᱠᱟᱜ ᱠᱚ ᱛᱚᱞᱟ ᱠᱚ ᱵᱟᱝ ᱠᱚ ᱦᱟᱜ ᱦᱮᱸᱥᱮ ᱩᱱᱠᱩ ᱠᱚᱫᱚ ᱠᱚ ᱯᱟᱨᱚᱢ ᱤᱫᱤ ᱜᱚᱫ ᱟᱠᱟᱜᱼᱟ ᱱᱟᱜ ᱟᱨ ᱟᱞᱮ ᱱᱚᱛᱮ ᱱᱟᱱᱟᱜ ᱠᱟᱹᱴᱤᱡ ᱞᱮ ᱛᱟᱭᱚᱢ ᱧᱚᱜ ᱟᱠᱟᱱᱟ ᱱᱟ ᱥᱮ ᱫᱟᱜ ᱫᱟᱜ ᱠᱚ ᱚᱱᱮ ᱛᱚᱞᱟ ᱜᱤᱲᱤ ᱠᱟᱹᱴᱤᱡ ᱛᱟᱭᱚᱢ ᱧᱚᱜ ᱟᱠᱟᱱᱟ ᱛᱚ
ᱟᱪᱪᱷᱟ ᱟᱞᱮ ᱥᱮᱫ ᱦᱚᱸ ᱱᱚᱜᱼᱚᱭ ᱢᱮᱛᱟᱜ ᱢᱮ ᱵᱚᱞᱮ ᱫᱟᱜ ᱞᱮᱠᱷᱟᱡ ᱫᱚ ᱟᱞᱮ ᱥᱮᱫ ᱫᱚ ᱟᱹᱰᱤ ᱠᱟᱡᱟᱠ ᱠᱚ ᱨᱚᱦᱚᱭ ᱥᱟᱹᱛ ᱠᱮᱭᱟ ᱟᱭᱢᱟ ᱜᱟᱱ ᱦᱚᱲ ᱠᱚ ᱨᱚᱦᱚᱭ ᱥᱟᱹᱛ ᱵᱟᱲᱟ ᱠᱮᱫ ᱟᱫᱚ ᱱᱚᱛᱮ ᱱᱤᱛᱚᱜ ᱦᱚᱸ ᱟᱹᱣᱨᱤ ᱠᱚ ᱨᱚᱦᱚᱭ ᱥᱟᱹᱛ ᱟ ᱵᱚᱞᱮ ᱨᱚᱦᱚᱭ ᱫᱚ ᱚᱱᱮ ᱠᱚ ᱢᱮᱱᱟ ᱠᱷᱟᱹᱞᱤ ᱠᱚ ᱮ ᱵᱟᱲᱟᱣ ᱠᱟᱱᱟ ᱵᱟᱨᱭᱟ ᱵᱟᱨᱭᱟ ᱠᱷᱮᱛ ᱠᱚ ᱠᱚᱦᱚ ᱨᱚᱦᱚᱭ ᱞᱟᱦᱟ ᱵᱟᱲᱟ ᱠᱟᱫᱟ ᱟᱫᱚ ᱛᱚ ᱫᱟᱜ ᱡᱚᱠᱷᱚᱱ ᱵᱟᱝ ᱦᱤᱡᱩᱜᱼᱟᱚ ᱪᱮᱠᱟ ᱛᱮ ᱟᱨᱚ ᱞᱟᱦᱟ ᱥᱮᱢ ᱨᱚᱦᱚᱭ-ᱟ ᱟ ᱚᱱᱟ ᱤᱭᱟᱹᱛᱮ ᱱᱚᱜᱼᱚᱭ ᱟᱹᱣᱨᱤ ᱞᱮ ᱨᱚᱦᱚᱭᱟ ᱱᱤᱛ ᱦᱟᱹᱵᱤᱡ ᱛᱮ ᱫᱚ
ᱟᱪᱪᱷᱟ ᱟᱪᱪᱷᱟ
ᱟᱯᱮ ᱥᱮᱫ ᱛᱚᱵᱮ ᱟᱨ ᱚᱱᱠᱟ ᱪᱮᱫ ᱠᱚᱯᱮ ᱠᱟᱹᱢᱤ ᱵᱟᱲᱟᱭ ᱮᱫᱟ ᱱᱮᱛᱟᱨ ᱥᱳᱢᱚᱭ ᱨᱮ
ᱟᱨ ᱱᱮᱛᱟᱨ ᱠᱟᱹᱢᱤ ᱵᱟᱲᱟ ᱫᱚ ᱚᱱᱠᱟ ᱫᱚ ᱵᱟᱹᱫᱽ ᱠᱟᱹᱢᱤ ᱜᱮ ᱦᱮᱸ ᱥᱮ ᱱᱤᱛᱚᱜ ᱚᱱᱟ ᱱᱤᱭᱟᱹ ᱫᱟᱜ ᱱᱮᱛᱟᱨ ᱫᱚ ᱵᱟᱹᱫᱽ ᱠᱟᱹᱢᱤ ᱜᱮ ᱱᱟᱦᱟᱜ ᱱᱤᱛᱚᱜ ᱫᱚ ᱱᱟᱦᱟᱜ ᱟᱨ ᱚᱱᱠᱟ ᱠᱟᱹᱢᱤ ᱵᱟᱲᱟ ᱠᱚᱫᱚ ᱱᱚᱛᱮ ᱵᱟᱡᱟᱨ ᱠᱚ ᱵᱟᱝ ᱥᱩᱨ ᱛᱚ ᱚᱱᱠᱟ ᱵᱟᱡᱟᱨ ᱠᱟᱹᱢᱤ ᱠᱚ ᱵᱟᱝ ᱠᱚ ᱥᱮᱱᱚᱜᱼᱟ
ᱦᱮᱸ ᱥᱮ ᱵᱟ ᱠᱟᱹᱴᱤᱡ ᱵᱩᱨᱩ ᱫᱤᱥᱚᱢ ᱫᱷᱟᱨᱟ ᱠᱟᱱᱟ ᱥᱮ ᱠᱟᱹᱴᱤᱡ ᱢᱟᱱᱮ ᱥᱟᱸᱜᱤᱧ ᱫᱷᱟᱨᱟ ᱨᱮ ᱵᱟᱡᱟᱨ ᱠᱚ ᱯᱟᱲᱟᱜᱼᱟ ᱛᱚ ᱚᱱᱟ ᱠᱚᱛᱮ ᱠᱟᱹᱢᱤ ᱠᱚᱫᱚ ᱵᱟᱝ ᱧᱟᱢᱚᱜᱼᱟ ᱱᱚᱛᱮ ᱫᱚ ᱦᱮᱸ
ᱟᱪᱪᱷᱟ ᱱᱚᱜ-ᱚᱭ ᱟᱞᱮ ᱥᱮᱫ ᱦᱚᱸ ᱚᱱᱠᱟ ᱜᱮ ᱟᱨ ᱟᱞᱮ ᱥᱮᱫ ᱨᱮᱱ ᱦᱚᱲ ᱠᱚ ᱥᱮ ᱟᱛᱳ ᱴᱚᱞᱟ ᱠᱚᱨᱮᱱ ᱛᱤᱱᱟᱹᱜ ᱦᱚᱲᱮᱢ ᱧᱮᱞ ᱠᱚᱣᱟ ᱟᱞᱮ ᱥᱮᱫ ᱫᱚ ᱦᱟᱸᱜ ᱢᱮᱛᱟᱜ ᱢᱮᱭᱟ ᱪᱟᱥ ᱵᱟᱥ ᱨᱮᱜᱮ ᱦᱟᱸᱜ ᱠᱚ ᱟᱹᱥᱩᱞᱚᱜ ᱠᱟᱱᱟ ᱦᱚᱲ ᱫᱚ ᱟᱨ ᱚᱱᱠᱟ ᱵᱟᱡᱟᱨ ᱠᱟᱹᱢᱤ ᱠᱚ ᱦᱚᱸ ᱠᱚ ᱪᱟᱞᱟᱜ ᱠᱟᱱᱟ ᱱᱟᱰᱮ ᱠᱚ ᱠᱟᱹᱢᱤ ᱵᱟᱲᱟᱭ ᱮᱫᱟ ᱟᱨ ᱤᱱᱟᱹ ᱵᱟᱫ ᱠᱚ ᱫᱚ ᱵᱚᱞᱮ ᱡᱟᱹᱥᱛᱤ ᱠᱟᱭ ᱛᱮᱢ ᱧᱮᱞ ᱞᱮᱠᱷᱟᱱ ᱱᱮᱛᱟᱨ ᱫᱚ ᱪᱟᱥ ᱵᱟᱥ ᱨᱮ ᱜᱮ ᱦᱟᱸᱜ ᱠᱟᱹᱢᱤ ᱫᱚ ᱟᱨ ᱟᱹᱰᱤ ᱠᱚᱢ ᱠᱚᱢ ᱦᱚᱲ ᱟᱫᱚ ᱢᱤᱫ ᱵᱟᱨ ᱧᱮᱞ ᱮᱫ ᱠᱚᱣᱟ ᱡᱮ ᱵᱟᱦᱨᱮ ᱠᱟᱹᱢᱤ ᱦᱚᱸ ᱠᱚ ᱪᱟᱞᱟᱜ ᱜᱮᱭᱟ ᱟᱨ ᱚᱸᱰᱮ ᱠᱷᱚᱡ ᱠᱚ ᱦᱤᱡᱩᱜᱼᱟ ᱟᱫᱚ ᱚᱱᱟ ᱫᱚ ᱚᱱᱮ ᱠᱚ ᱢᱮᱱᱟ ᱟᱭᱢᱟ ᱨᱚᱠᱚᱢ ᱦᱚᱲ ᱮᱢ ᱧᱮᱞᱮᱭᱟ ᱚᱠᱚᱭ ᱫᱚᱭ ᱟᱹᱜᱩᱭᱟ ᱯᱚᱭᱥᱟ ᱠᱚ ᱩᱱᱤ ᱫᱚ ᱧᱩ ᱩᱲᱟᱹᱣ ᱪᱟᱵᱟᱭᱟ ᱥᱮ ᱠᱷᱟᱨᱪᱟᱭᱟ ᱦᱟᱱᱛᱮ ᱱᱟᱛᱮ ᱟᱨ ᱟᱫᱚᱢ ᱠᱚᱫᱚ ᱠᱚ ᱯᱟᱭᱥᱟ ᱠᱚ ᱟᱹᱜᱩᱭᱟ ᱟᱨ ᱡᱟᱦᱟᱸᱱᱟᱜ ᱠᱚ ᱪᱤᱠᱟᱹᱭᱟ ᱢᱤᱛᱟᱜ ᱢᱮ ᱵᱤᱡᱽᱱᱮᱥ ᱠᱚ ᱠᱷᱩᱞᱟᱹᱭᱟ ᱥᱮ ᱚᱲᱟᱜ ᱠᱚᱠᱚ ᱡᱩᱛᱟ ᱛᱚ ᱟᱭᱢᱟ ᱞᱮᱠᱟ ᱠᱚ ᱤᱭᱟᱹᱭᱮᱫᱟ ᱟᱪᱪᱷᱟ ᱟᱯᱮ ᱥᱮᱫ ᱚᱱᱛᱮ ᱪᱮᱫ ᱠᱚ ᱪᱤᱠᱟᱹ ᱵᱟᱲᱟᱭᱟ
ᱱᱚᱼᱚ ᱱᱚᱝᱠᱟ ᱵᱟᱦᱨᱮ ᱠᱟᱹᱢᱤ ᱠᱚᱫᱚ ᱠᱚ ᱥᱮᱱ ᱵᱟᱲᱟᱭ ᱜᱮᱭᱟ ᱥᱮ ᱛᱚ ᱥᱟᱺᱜᱤᱧ ᱢᱟᱱᱮ ᱦᱟᱱᱟ ᱛᱟᱢᱤᱞ ᱱᱟᱲᱩ ᱵᱟᱝᱜᱟᱞᱩᱨ ᱡᱟᱦᱟᱸ ᱞᱟᱹᱭᱮᱜᱼᱟ ᱦᱮᱸ ᱥᱮ ᱚᱱᱛᱮ ᱜᱮ ᱥᱮᱱ ᱵᱟᱲᱟᱜᱼᱟ ᱵᱟᱠᱷᱟᱱ ᱱᱚᱣᱟ ᱥᱩᱨ ᱠᱚᱨᱮ ᱫᱚ ᱚᱱᱠᱟ ᱠᱳᱢᱯᱟᱱᱤ ᱠᱚ ᱠᱟᱹᱢᱤ ᱞᱟᱹᱜᱤᱫ ᱠᱚᱫᱚ ᱵᱟᱹᱱᱩᱜᱼᱟ ᱦᱮᱸ ᱥᱮ ᱛᱚ ᱡᱟᱦᱟᱸ ᱛᱤᱱᱟᱹᱜ ᱠᱚ ᱵᱷᱚᱨᱥᱟᱜᱼᱟ ᱱᱚᱣᱟ ᱠᱟᱹᱢᱤ ᱵᱷᱚᱨᱥᱟ ᱨᱮᱜᱮ ᱦᱚᱲ ᱠᱚ ᱠᱟᱹᱢᱤᱭᱟ ᱟᱨ ᱚᱱᱠᱟ ᱠᱟᱹᱢᱤ ᱫᱚ ᱱᱟᱦᱟᱜ ᱵᱟᱹᱱᱩᱜᱼᱟ ᱱᱚᱛᱮ ᱫᱚ ᱞᱟᱹᱭ ᱞᱮᱠᱷᱟᱱ ᱫᱚ ᱱᱟᱦᱟᱜ ᱟᱨ ᱠᱟᱹᱢᱤ ᱠᱚ ᱱᱚᱜᱼᱚᱭ ᱵᱟᱹᱫᱽ ᱠᱟᱹᱢᱤ ᱠᱚ ᱠᱟᱹᱢᱤ ᱥᱟᱹᱛ ᱞᱮᱱ ᱠᱷᱟᱱ ᱛᱟᱭᱱᱚᱢ ᱫᱚ ᱵᱟᱡᱟᱨ ᱠᱟᱹᱢᱤ ᱠᱚᱠᱚ ᱥᱮᱱᱚᱜᱼᱟ ᱦᱮᱸᱥᱮ ᱥᱟᱸᱜᱤᱧ ᱥᱟᱸᱜᱤᱧ ᱨᱮᱱᱟᱜ ᱡᱟᱦᱟᱸ ᱟᱵᱚ ᱠᱚᱲᱟ ᱜᱤᱫᱽᱨᱟᱹ ᱠᱚ ᱢᱮᱱᱟᱜ ᱠᱚᱣᱟ
ᱡᱟᱦᱟᱸ ᱛᱤᱱᱟᱹᱜ ᱡᱮᱢᱚᱱ ᱠᱟᱹᱢᱤ ᱠᱚᱠᱚ ᱫᱟᱲᱮᱭᱟᱜ ᱢᱟ ᱵᱟᱦᱨᱮ ᱠᱟᱹᱢᱤ ᱠᱚ ᱦᱮᱸᱥᱮ ᱦᱮᱸ ᱟᱨ ᱵᱟᱠᱷᱟᱱ ᱚᱱᱠᱟ ᱫᱚ ᱚᱲᱟᱜ ᱨᱮᱜᱮ ᱠᱚ ᱛᱟᱦᱮᱱᱟ ᱦᱮᱸ ᱥᱮ
ᱦᱮᱸ ᱟᱫᱚ ᱱᱟᱜ ᱟᱞᱮ ᱥᱮᱫ ᱦᱚᱸ ᱟᱹᱰᱤ ᱜᱟᱱ ᱦᱚᱲ ᱠᱚ ᱪᱟᱞᱟᱣ ᱵᱟᱲᱟ ᱟᱠᱟᱱᱟ ᱟᱨ ᱟᱫᱚᱢ ᱠᱚᱫᱚ ᱦᱟᱸᱜ ᱢᱮᱛᱟᱜ ᱢᱮ ᱟᱹᱰᱤ ᱠᱟᱡᱟᱠ ᱠᱚ ᱯᱚᱭᱥᱟ ᱠᱚ ᱟᱹᱜᱩᱭᱮᱫᱟ ᱟᱨ ᱥᱮ ᱠᱟᱹᱣᱰᱤ ᱠᱚᱠᱚ ᱟᱹᱜᱩᱭᱮᱫᱟ ᱟᱨ ᱟᱠᱚᱣᱟᱜ ᱱᱚᱰᱮ ᱢᱮᱛᱟᱜ ᱢᱮ ᱞᱟᱦᱟ ᱥᱮᱱᱟᱜ ᱡᱤᱱᱫᱟᱹᱜᱤ ᱥᱮ ᱢᱮᱱ ᱠᱮᱭᱟ ᱟᱠᱚ ᱞᱟᱦᱟ ᱛᱮᱱᱟᱜ ᱡᱤᱵᱚᱱ ᱧᱮᱞᱮᱫ ᱠᱟᱱ ᱛᱟᱠᱚᱣᱟ ᱟᱨ ᱟᱫᱟᱞ ᱠᱚ ᱦᱤᱡᱩᱜ ᱟᱠᱚ ᱟᱨ ᱠᱚ ᱪᱟᱵᱟ ᱦᱚᱴᱚ ᱠᱟᱜᱼᱟ ᱟᱨᱠᱚ ᱪᱟᱞᱟᱜᱼᱟ ᱟᱫᱚ ᱚᱱᱟ ᱫᱚ ᱡᱟᱦᱟᱸᱱ ᱞᱟᱹᱠᱛᱤ ᱜᱮ ᱵᱟᱹᱱᱩᱜᱼᱟ ᱚᱱᱠᱟ ᱤᱭᱟᱹ ᱵᱟᱲᱟ ᱞᱮᱠᱷᱟᱡ ᱫᱚ ᱞᱮᱠᱷᱟᱡ ᱫᱚ ᱟᱨ ᱟᱫᱚᱢ ᱫᱚ ᱮᱠᱟᱞ ᱵᱩᱫᱽᱫᱷᱤᱭᱟᱱ ᱦᱚᱲ ᱫᱚ ᱪᱟᱞᱟᱜᱼᱟᱭ ᱯᱚᱭᱥᱟ ᱠᱚᱭ ᱟᱹᱜᱩᱭᱟ ᱟᱨ ᱱᱚᱣᱟ ᱠᱚᱨᱮ ᱵᱤᱡᱽᱱᱮᱥᱟᱭ ᱦᱟᱱᱟᱭ ᱠᱤᱨᱤᱧᱟ ᱱᱚᱣᱟ ᱟᱠᱷᱨᱤᱧᱟ ᱥᱮ ᱚᱲᱟᱜ ᱠᱚᱭ ᱡᱩᱛ ᱛᱟᱭᱟ ᱛᱚ ᱟᱭᱢᱟ ᱞᱮᱠᱟᱱᱟᱜ ᱢᱮᱱᱟᱜ ᱟᱠᱟᱫᱟ ᱟᱨ ᱟᱫᱚᱢ ᱠᱚᱫᱚ ᱠᱷᱟᱹᱞᱤ ᱠᱚ ᱪᱟᱴᱵᱟᱜ ᱴᱚᱠᱟᱜᱼᱟᱡᱮ ᱠᱚ ᱪᱟᱵᱟᱭᱟ ᱠᱚ ᱟᱨ ᱪᱟᱞᱟᱜᱼᱟ ᱚᱱᱮ ᱚᱱᱠᱟ ᱟᱫᱚ ᱚᱱᱟ ᱫᱚ ᱪᱮᱫ ᱢᱮᱛᱟ ᱠᱚᱣᱟᱛᱚ ᱦᱚᱲ ᱵᱟᱭ ᱵᱩᱡᱷᱟᱹᱣᱟ ᱟᱵᱚ ᱡᱚᱢ ᱧᱩ ᱥᱮ ᱨᱟᱹᱥᱠᱟᱹᱣᱟᱱ ᱦᱚᱲ ᱠᱟᱱᱟᱵᱚᱱ ᱟᱹᱰᱤ ᱡᱟᱹᱥᱛᱤ ᱵᱚᱱ ᱨᱟᱹᱥᱠᱟᱹ ᱟᱪᱪᱷᱟ ᱟᱯᱮ ᱥᱮᱫ ᱱᱮᱛᱟᱨ ᱚᱱᱠᱟ ᱪᱮᱫ ᱠᱚ ᱚᱱᱠᱟᱱᱟᱜ ᱯᱚᱨᱚᱵᱽ ᱠᱚ ᱦᱩᱭ ᱵᱟᱲᱟᱜᱼᱟ
ᱯᱚᱨᱚᱵᱽ ᱫᱚ ᱱᱤᱛᱚᱜ ᱚᱱᱟ ᱨᱟᱡᱚ ᱥᱟᱞᱟ ᱜᱮ ᱯᱟᱨᱚᱢ ᱟᱠᱟᱱᱟ ᱦᱮᱸᱥᱮ ᱤᱱᱟᱹ ᱯᱚᱨᱮ ᱱᱤᱛᱚᱜ ᱫᱚ ᱦᱟᱜ ᱜᱚᱢᱦᱟ ᱯᱟᱨᱟᱵᱽ ᱠᱷᱚᱱᱟᱜ ᱦᱤᱡᱩᱜ ᱠᱟᱱᱟ ᱜᱚᱢᱦᱟ ᱯᱟᱨᱟᱵᱽ ᱠᱚᱨᱮ ᱯᱨᱳᱜᱨᱟᱢ ᱠᱚ ᱦᱟᱱᱟᱜ ᱢᱮᱱᱟᱜᱼᱟ
ᱛᱚ ᱵᱟᱨ ᱥᱤᱧ ᱯᱮ ᱫᱤᱱ ᱛᱟᱦᱮᱱᱟ ᱯᱟᱞᱮᱫ ᱵᱤᱱ ᱟᱸᱡᱚᱢ ᱵᱟᱲᱟ ᱟᱠᱟᱼᱟ ᱵᱷᱚᱡᱽ ᱫᱤᱥᱚᱢ ᱨᱮᱱᱟᱜ ᱟᱰᱤ ᱡᱟᱹᱥᱛᱤ ᱠᱟᱱᱟ ᱦᱟᱜ ᱵᱷᱚᱡᱽ ᱫᱤᱥᱚᱢ ᱵᱤᱱ ᱟᱸᱡᱚᱢ ᱟᱠᱟᱫᱣᱟ
ᱪᱮᱫ ᱫᱤᱥᱚᱢ
ᱦᱮᱸ ᱵᱷᱚᱡᱽ ᱫᱤᱥᱚᱢ ᱜᱚᱝᱠᱮ ᱚᱲᱤᱥᱥᱟ ᱚᱲᱤᱥᱥᱟ ᱵᱷᱚᱡᱽ ᱫᱤᱥᱚᱢ ᱵᱷᱚᱡᱽ ᱫᱤᱥᱚᱢ
ᱟᱸᱡᱚᱢ ᱦᱩᱭ ᱠᱟᱱ ᱜᱮᱭᱟ ᱦᱮᱸ ᱟᱸᱡᱚᱢ ᱦᱩᱭ ᱟᱠᱟᱱᱟ ᱜᱮᱭᱟ ᱚᱱᱟ ᱠᱚ ᱟᱫᱚ ᱱᱚᱜᱼᱚᱭ ᱦᱮᱸ ᱪᱟᱞᱟᱣ ᱫᱚ ᱟᱹᱣᱨᱤ ᱦᱩᱭᱩᱜᱼᱟ ᱟᱨ ᱚᱱᱟ ᱠᱚᱨᱮ ᱥᱮᱱᱚᱜ ᱡᱚᱠᱷᱚᱱ ᱦᱟᱜ ᱦᱩᱭᱩᱜᱼᱟ ᱟᱫᱚ ᱚᱱᱟ ᱠᱚᱨᱮᱱᱟᱜ ᱧᱮᱞ ᱦᱩᱭᱩᱜᱼᱟ ᱡᱚᱠᱷᱚᱱ ᱜᱮ ᱟᱫᱚ ᱟᱞᱮ ᱫᱚ ᱱᱤᱛᱚᱜ ᱱᱮᱛᱟᱨ ᱠᱟᱛᱮᱫ ᱫᱚ ᱱᱚᱜᱼᱚᱭ ᱧᱮᱞ ᱢᱮ ᱮᱨᱚᱜ ᱯᱚᱨᱚᱵᱽ ᱦᱩᱭᱩᱜ ᱠᱟᱱᱟ ᱮᱨ ᱵᱟᱲᱟ ᱠᱮᱫᱟ ᱠᱚ ᱦᱩᱲᱩ ᱠᱚᱦᱚᱸ ᱢᱮᱛᱟᱜ ᱢᱮ ᱟᱫᱚ ᱚᱱᱟ ᱮᱨ ᱡᱚᱠᱷᱚᱱ ᱦᱩᱲᱩ ᱠᱚᱠᱚ ᱮᱨᱟ ᱟᱫᱚ ᱚᱸᱰᱮ ᱜᱮ ᱚᱱᱟ ᱤᱭᱟᱹ ᱦᱩᱭᱩᱜᱼᱟ ᱢᱮᱛᱟᱜ ᱢᱮ ᱚᱱᱟ ᱯᱚᱨᱚᱵᱽ ᱠᱟᱱᱟ ᱫᱚ ᱮᱨᱚᱜ ᱠᱚ ᱢᱮᱛᱟᱜᱼᱟ ᱚᱱᱟ ᱨᱮᱫᱚ ᱠᱚ ᱯᱤᱴᱷᱟᱹ ᱞᱟᱴᱷᱟᱭᱟ ᱟᱨ ᱡᱟᱦᱮᱨ ᱨᱮᱠᱚ ᱡᱟᱭᱟᱜ ᱵᱚᱸᱜᱟ ᱵᱩᱨᱩ ᱭᱟᱠᱚ ᱚᱸᱰᱮ ᱜᱮ ᱡᱟᱦᱮᱨ ᱨᱮᱜᱮ ᱟᱫᱚᱡ ᱚᱱᱟ ᱯᱩᱡᱟᱹ ᱦᱩᱭᱩᱜᱼᱟ ᱵᱚᱞᱮ ᱚᱱᱟ ᱫᱚ ᱮᱨ ᱤᱭᱟᱹ ᱦᱩᱲᱩ ᱡᱚᱠᱷᱚᱱ ᱮᱢ ᱟᱯᱷᱚᱨ ᱠᱮᱫᱟ ᱚᱱᱟ ᱤᱭᱟᱹ ᱛᱮ ᱱᱚᱣᱟ ᱯᱚᱨᱚᱵᱽ ᱫᱚᱠᱚ ᱢᱟᱱᱟᱣᱟ ᱟᱪᱪᱷᱟ ᱟᱯᱮ ᱚᱱᱛᱮ ᱮᱨᱚᱜ ᱯᱚᱨᱚᱵᱽ ᱫᱚᱠᱚ ᱢᱟᱱᱟᱣ ᱵᱟᱲᱟᱭᱟ ᱥᱮ ᱵᱟᱝ
ᱱᱚᱛᱮ ᱫᱚ ᱵᱟᱠᱚ ᱢᱮᱱᱟᱣᱟ ᱜᱚᱝᱠᱮ ᱱᱚᱛᱮ ᱫᱚ ᱠᱷᱟᱹᱞᱤ ᱯᱚᱨᱚᱵᱽ ᱛᱮᱫ ᱠᱚ ᱢᱟᱱᱟᱣᱟ ᱟᱨ ᱵᱟᱠᱷᱟᱱ ᱵᱟᱠᱚ ᱢᱟᱱᱟᱣᱟ ᱱᱚᱛᱮ ᱫᱚ ᱮᱨᱚᱜ ᱯᱚᱨᱚᱵᱽ ᱠᱚᱫᱚ ᱮᱨᱚᱜ ᱠᱚ ᱛᱚ ᱵᱚᱸᱜᱟ ᱫᱚᱠᱚ ᱵᱚᱸᱜᱟᱭᱟ ᱦᱮᱥᱮ ᱵᱚᱸᱜᱟ ᱢᱟ ᱡᱚᱛᱚ ᱜᱮᱵᱚ ᱵᱚᱸᱜᱟᱭᱟ ᱛᱚ ᱮᱨᱚᱜ ᱞᱟᱦᱟ ᱨᱮᱵᱚ ᱵᱚᱸᱜᱟᱭ ᱜᱮᱭᱟ ᱛᱚ ᱤᱨᱚᱜ ᱢᱟᱲᱟᱝ ᱨᱮᱦᱚᱸ ᱵᱚ ᱵᱚᱸᱜᱟᱜ ᱜᱮᱭᱟ ᱦᱮᱸ ᱥᱮ ᱚᱱᱠᱟ ᱫᱚ ᱵᱚᱸᱜᱟ ᱦᱩᱭᱩᱜ ᱜᱮᱭᱟ ᱛᱚ ᱚᱱᱟ ᱯᱟᱨᱟᱵᱽ ᱞᱮᱠᱟ ᱡᱟ ᱮᱨᱚᱜ ᱵᱚ ᱮᱦᱚᱵ ᱮᱜᱟ ᱵᱟᱠᱷᱟᱱ ᱨᱚᱦᱚᱭ ᱭᱮᱜᱟ ᱵᱚ ᱵᱟᱠᱷᱟᱱ ᱡᱟᱦᱟ ᱵᱚ ᱜᱟᱹᱪᱤᱭᱮᱜ-ᱟ ᱱᱟᱦᱟᱜ ᱦᱮᱸ ᱥᱮ ᱛᱚ ᱠᱟᱰᱟᱢᱮᱜᱟ ᱵᱚ ᱛᱚ ᱚᱱᱟ ᱯᱚᱨᱟᱽ ᱞᱟᱹᱜᱤᱫ ᱛᱮ ᱱᱚᱛᱮ ᱠᱷᱟᱹᱞᱤ ᱜᱚᱢᱦᱟ ᱜᱮᱠᱚ ᱢᱟᱱᱟᱣᱟ ᱵᱟᱠᱷᱟᱱ ᱵᱟ ᱟᱱᱟᱣ ᱦᱮᱸᱥ
ᱟᱪᱪᱷᱟ
ᱠᱟᱹᱴᱤᱡ ᱦᱮᱸ ᱯᱨᱳᱜᱨᱟᱢ ᱠᱚᱫᱚ ᱚᱱᱠᱟ ᱠᱚ ᱫᱚᱦᱚ ᱚᱱᱠᱟ ᱜᱮᱭᱟ ᱟᱜ ᱯᱨᱳᱜᱨᱟᱢ ᱠᱚ ᱚᱱᱠᱟ ᱦᱩᱭᱩᱜ ᱜᱮᱭᱟ ᱦᱟᱜ ᱩᱱ ᱡᱚᱠᱷᱚᱱ ᱜᱮ ᱯᱨᱳᱜᱨᱟᱢ ᱠᱚᱫᱚ ᱯᱮ ᱯᱩᱱ ᱫᱤᱱ ᱦᱩᱭᱩᱜ-ᱟ ᱦᱮᱸ ᱥᱮ
ᱦᱩᱸ
ᱢᱮᱞᱟ ᱠᱚ ᱞᱟᱜᱟᱜ-ᱟ ᱦᱮᱸ ᱥᱮ ᱦᱳᱭ
ᱟᱪᱪᱷᱟ ᱱᱚᱣᱟ ᱟᱞᱮ ᱥᱮᱫ ᱦᱚᱸ ᱚᱠᱟ ᱠᱟᱱ ᱜᱮᱭᱟ ᱟᱨ ᱟᱞᱮ ᱥᱮᱫ ᱫᱚ ᱦᱟᱜ ᱢᱮᱛᱟᱜ ᱢᱮ ᱟᱹᱰᱤᱜᱟᱱ ᱯᱚᱨᱚᱵᱽ ᱦᱩᱭᱩᱜ-ᱟ ᱟᱨ ᱚᱱᱟ ᱦᱚᱸ ᱚᱠᱟᱧ ᱞᱟᱹᱭ ᱠᱮᱫᱟ ᱮᱨᱚᱜ ᱯᱚᱨᱚᱵᱽ ᱚᱱᱟ ᱫᱚ ᱵᱚᱞᱮ ᱦᱩᱲᱩ ᱵᱟᱹᱪᱱᱟᱹᱣ ᱟᱯᱷᱚᱨ ᱵᱟᱲᱟ ᱠᱮᱫᱟ ᱛᱚ ᱚᱱᱟ ᱤᱭᱟᱹ ᱛᱮᱠᱚ ᱢᱟᱱᱟᱣᱟ ᱡᱮ ᱦᱩᱲᱩ ᱡᱮᱢᱚᱱ ᱫᱟᱨᱮᱜ ᱞᱮᱠᱟ ᱛᱮ ᱥᱮ ᱚᱱᱠᱟ ᱜᱮ ᱠᱚ ᱢᱟᱱᱟᱣᱟ ᱚᱱᱟ ᱤᱭᱟᱹ ᱛᱮᱜᱮ ᱡᱟᱦᱮᱨ ᱛᱷᱟᱱ ᱠᱚᱨᱮ ᱡᱟᱜᱮ ᱚᱱᱟ ᱚᱱᱟ ᱵᱩᱡᱷᱟᱹᱣ ᱦᱩᱭᱩᱜᱼᱟ ᱟᱨ ᱟᱛᱩ ᱚᱲᱟᱜ ᱠᱚᱨᱮ ᱫᱚ ᱦᱟᱸᱜ ᱢᱮᱛᱟᱜ ᱢᱮ ᱱᱚᱣᱟ ᱫᱚ ᱥᱚᱦᱨᱟᱭ ᱫᱚᱥᱟᱨ ᱞᱟᱹᱴᱩ ᱯᱚᱨᱚᱵᱽ ᱠᱟᱱᱛᱮ ᱯᱮᱲᱟ ᱠᱚᱠᱚ ᱦᱤᱡᱩᱜᱼᱟ ᱯᱤᱴᱷᱟᱹ ᱞᱟᱴᱷᱟ ᱥᱮ ᱡᱤᱞ ᱩᱛᱩ ᱥᱚᱸᱜᱮ ᱯᱤᱴᱷᱟᱹ ᱥᱩᱠᱨᱤ ᱡᱤᱞ ᱥᱚᱸᱜᱮ ᱯᱤᱴᱷᱟᱹ ᱛᱚ ᱟᱹᱰᱤ ᱥᱤᱵᱤᱞ ᱵᱩᱡᱷᱟᱹᱜ-ᱟ ᱥᱮ ᱟᱹᱰᱤ ᱱᱟᱯᱟᱭ ᱵᱩᱡᱷᱟᱹᱜ-ᱟ ᱚᱱᱟ᱾
ᱟᱹᱰᱤ ᱥᱤᱵᱤᱞ ᱵᱩᱡᱷᱟᱹᱼᱟ ᱦᱮᱸ ᱦᱮᱸ
ᱯᱤᱴᱷᱟᱹ ᱟᱨ ᱤᱱᱟᱹ ᱵᱟᱫᱽ ᱠᱟᱛᱮᱫ ᱦᱚᱸ ᱢᱮᱛᱟᱜ ᱢᱮ ᱟᱭᱢᱟ ᱜᱟᱱ ᱱᱚᱝᱠᱟ ᱯᱚᱨᱚᱵᱽ ᱦᱤᱡᱩᱜ ᱠᱟᱱᱟ ᱚᱱᱟ ᱵᱟᱫ ᱠᱟᱛᱮᱫ ᱦᱤᱡᱩᱜ-ᱟ ᱢᱟᱜᱽ ᱢᱚᱬᱮ ᱦᱟᱸᱜ ᱥᱤᱫᱷᱟᱹ ᱚᱱᱟ ᱫᱚ ᱦᱲ ᱦᱩᱲᱩ ᱡᱚᱠᱷᱚᱱ ᱦᱟᱸᱜ ᱜᱮᱞᱮ ᱛᱚᱱᱟᱜ ᱫᱚ ᱜᱮᱞᱮ ᱡᱮᱛᱮ ᱦᱩᱲᱩ ᱜᱮᱠᱚ ᱟᱹᱜᱩᱭᱟ ᱦᱟᱱᱛᱮ ᱱᱟᱛᱮ ᱠᱷᱚᱱ ᱟᱨ ᱦᱚᱸ ᱠᱚ ᱯᱩᱡᱟᱹᱭᱟ ᱡᱟᱨ ᱰᱟᱱᱨᱤ ᱟᱪᱪᱷᱟ ᱟᱯᱮ ᱥᱮᱱ ᱚᱱᱛᱮ ᱢᱟᱜ ᱢᱚᱬᱮ ᱠᱚᱫᱚ ᱦᱩᱭ ᱵᱟᱲᱟᱜ ᱟ ᱥᱮ ᱵᱟᱝ
ᱦᱮᱸ ᱜᱚᱝᱠᱮ ᱦᱩᱭᱩᱜ ᱜᱮᱭᱟ ᱢᱚᱬᱮ ᱥᱮᱨᱢᱟ ᱨᱮ ᱢᱤᱫ ᱫᱷᱟᱣ ᱜᱮ ᱠᱚ ᱢᱟᱜ ᱢᱚᱬᱮᱜᱟ ᱚᱱᱟ ᱢᱟ ᱛᱚ ᱯᱟᱨᱚᱢᱮᱱ ᱥᱮᱨᱢᱟ ᱯᱟᱞᱮᱫ ᱞᱮ ᱢᱟᱜ ᱢᱚᱬᱮ ᱞᱮᱱᱟ, ᱛᱚ ᱦᱤᱡᱩᱜ ᱠᱟᱱ ᱵᱚᱞᱮ ᱫᱩᱦᱟᱡᱟᱨ ᱛᱤᱥ ᱥᱮᱫ ᱱᱟᱦᱟᱜ ᱩᱱᱛᱤᱥ ᱵᱟᱠᱷᱟᱱ ᱛᱤᱥ ᱥᱮᱫ ᱜᱮ ᱱᱟᱦᱟᱜ ᱞᱮ ᱢᱟᱜ ᱢᱚᱲᱮᱜ ᱟᱨ ᱫᱚ ᱱᱟᱦᱟᱜ ᱟᱯᱮᱫᱚ ᱚᱱᱛᱮ ᱫᱚ
ᱦᱮᱸ ᱟᱞᱮ ᱫᱚ ᱦᱟᱸᱜ ᱢᱮᱛᱟᱜ ᱢᱮ ᱟᱞᱮ ᱫᱚ ᱚᱱᱟ ᱦᱩᱲᱩ ᱡᱩᱠᱷᱤᱫ ᱛᱮ ᱡᱚᱦᱚᱲᱟ ᱜᱮᱞᱮ ᱟᱫᱚ ᱠᱷᱚᱱ ᱜᱮᱭᱟᱞᱮ ᱱᱮᱰᱮ ᱟᱨ ᱚᱸᱰᱮ ᱩᱱ ᱥᱚᱢᱚᱭ ᱜᱮᱞᱮ ᱢᱟᱱᱚᱰᱟᱭᱟ ᱮᱱᱛᱮᱫ ᱚᱱᱟ ᱦᱩᱲᱩ
ᱟᱪᱪᱷᱟ ᱟᱯᱮ ᱫᱚ ᱥᱮᱨᱢᱟ ᱥᱮᱨᱢᱟ ᱞᱟᱹᱭ ᱜᱚᱝᱠᱮ ᱜᱚᱝᱠᱮ ᱞᱟᱹᱭ ᱫᱟᱞᱤᱧ ᱥᱮᱨᱢᱟ ᱯᱤᱪᱷᱤ ᱟᱯᱮ ᱢᱟᱜ ᱢᱚᱬᱮᱜᱟ ᱥᱮ ᱢᱚᱬᱮ ᱥᱮᱨᱢᱟ ᱨᱮ ᱢᱤᱫ ᱫᱟᱹᱣ ᱜᱮ ᱯᱮ ᱢᱟᱜ ᱢᱚᱬᱮᱜᱟ ᱟᱯᱮ ᱫᱚ
ᱟᱞᱮ ᱫᱚ ᱱᱚᱜᱚᱭ ᱵᱚᱪᱷᱚᱨ ᱨᱮ ᱢᱤᱫ ᱫᱷᱟᱣ ᱞᱮ ᱢᱟᱜ ᱢᱚᱬᱮᱜ-ᱟ ᱚᱱᱟ
ᱟᱪᱪᱷᱟ ᱟᱪᱪᱷᱟ ᱟᱞᱮᱫ ᱫᱚ ᱵᱟᱝ ᱢᱚᱬᱮ ᱥᱮᱨᱢᱟ ᱨᱮᱱᱟᱜ ᱢᱤᱫᱟᱹᱣ ᱟᱞᱮ ᱫᱚ ᱦᱮᱸ ᱟᱞᱮ ᱫᱚ ᱢᱚᱬᱮ ᱥᱮᱨᱢᱟ ᱨᱮ ᱢᱤᱫᱟᱹᱣ ᱱᱟᱜ ᱞᱮ ᱢᱟᱜ ᱢᱚᱬᱮᱜᱟ ᱦᱮᱸ ᱦᱮᱸ
ᱟᱪᱪᱷᱟ ᱟᱞᱮ ᱫᱚ ᱱᱚᱜᱚᱭ ᱚᱱᱠᱟ ᱫᱚ ᱵᱟᱝ ᱢᱮᱛᱟᱜ ᱢᱮ ᱟᱞᱮ ᱫᱚ ᱱᱚᱜᱚᱭ ᱵᱚᱪᱷᱚᱨ ᱨᱮ ᱢᱤᱫ ᱫᱷᱟᱣ ᱜᱮᱞᱮ ᱢᱟᱜ ᱢᱚᱬᱮᱜ-ᱟ ᱟᱨ ᱤᱱᱟᱹ ᱵᱟᱫ ᱠᱟᱛᱮᱫ ᱢᱟᱜ ᱢᱚᱬᱮ ᱡᱚᱠᱷᱚᱱ ᱯᱟᱨᱚᱢᱚᱜ-ᱟ ᱤᱱᱟᱹ ᱵᱟᱫᱽ ᱠᱟᱛᱮᱫ ᱢᱮᱛᱟᱜ ᱢᱮᱧ ᱢᱤᱢᱤᱫ ᱢᱟᱹᱦᱱᱟᱹ ᱵᱟᱫᱽ ᱜᱮ ᱦᱟᱸᱜ ᱢᱤᱫ ᱥᱮᱨᱢᱟ ᱵᱟᱫ ᱠᱟᱛᱮᱫ ᱜᱮ ᱱᱚᱜᱚᱭ ᱤᱭᱟᱹ ᱛᱤᱭᱟᱹᱜᱚᱜ ᱟ ᱤᱭᱟᱹ ᱥᱚᱦᱨᱟᱭ ᱯᱚᱨᱚᱵᱽ ᱟᱫᱚ ᱥᱚᱦᱚᱨᱟᱭ ᱯᱚᱨᱚᱵᱽ ᱢᱟ ᱚᱱᱮ ᱟᱵᱚᱣᱟᱜ ᱦᱟᱹᱛᱤ ᱞᱮᱠᱟᱱ ᱯᱚᱨᱚᱵᱽ ᱟᱨ ᱟᱹᱰᱤ ᱢᱟᱨᱟᱝ ᱯᱚᱨᱚᱵᱽ ᱠᱟᱱᱟ ᱚᱱᱟ ᱤᱭᱟᱹᱛᱮ ᱡᱚᱛᱚ ᱯᱮᱲᱟ ᱠᱚ ᱦᱤᱡᱩᱜ-ᱟ ᱟᱨ ᱚᱸᱰᱮ ᱵᱚᱞᱮ ᱢᱮᱛᱟᱜ ᱢᱮ ᱯᱩᱨᱟᱹ ᱫᱷᱩᱢ ᱫᱷᱟᱢ ᱛᱮ ᱢᱟᱱᱟᱣ ᱦᱩᱭᱩᱜ-ᱟ ᱛᱮ ᱥᱚᱦᱚᱨᱟᱭ ᱫᱚ ᱵᱚᱪᱷᱚᱨ ᱨᱮᱭᱟᱜ ᱢᱤᱫᱫᱷᱟ ᱯᱚᱨᱚᱵᱽ ᱦᱩᱭᱩᱜ-ᱟ ᱟᱪᱪᱷᱟ ᱟᱯᱮ ᱥᱮᱜ ᱚᱱᱛᱮ ᱥᱚᱦᱨᱟᱭ ᱠᱚᱫᱚ ᱠᱚ ᱢᱟᱱᱟᱣ ᱵᱟᱲᱟᱭᱟ ᱥᱮ ᱵᱟᱠᱚ ᱢᱟᱱᱟᱣ ᱵᱟᱲᱟᱭ ᱜᱮᱭᱟ
ᱦᱮᱸ ᱜᱚᱝᱠᱮ ᱱᱚᱛᱮ ᱦᱚᱸᱠᱚ ᱢᱟᱱᱟᱣ ᱜᱮᱭᱟ ᱥᱚᱨᱦᱟᱭ ᱠᱚᱦᱚᱸ
ᱟᱫᱚ ᱱᱚᱜ-ᱚᱭ ᱟᱞᱮ ᱥᱮᱫ ᱫᱚ ᱥᱚᱦᱨᱟᱭ ᱯᱚᱨᱚᱵᱽ ᱠᱚᱨᱮ ᱫᱚ ᱟᱹᱰᱤ